ᱟᱨᱠᱮ ᱜᱚᱝᱠᱮ
ᱦᱮᱸ ᱜᱚᱝᱠᱮ ᱡᱚᱦᱟᱨ ᱜᱮ ᱫᱤᱭᱮ ᱱᱟᱯᱟᱭ ᱵᱟᱲ ᱜᱮᱛᱚ ᱵᱟᱝ, ᱟᱪᱪᱷᱟ ᱟᱪᱪᱷᱟ ᱦᱮᱸ ᱟᱞᱮ ᱦᱚᱸ ᱱᱚᱛᱮ ᱠᱷᱚᱱ ᱫᱚ ᱱᱟᱯᱟᱭ ᱯᱲᱟᱜ ᱜᱮ᱾
ᱦᱳᱭ ᱦᱮᱸ ᱱᱟᱯᱟᱭ ᱵᱚᱱ ᱛᱟᱦᱮᱸ ᱞᱮᱱᱠᱷᱟᱱ ᱜᱮ
ᱜᱚᱢᱠᱮ ᱛᱟᱦᱚᱞᱮ ᱵᱩᱨᱩ ᱠᱚᱫᱚ ᱢᱮᱱᱟᱜ ᱟᱥᱮ ᱵᱟᱝ ᱟᱯᱮ ᱚᱱᱛᱮ ᱫᱚ,
ᱦᱳᱭ ᱜᱚᱢᱠᱮ ᱵᱩᱨᱩ ᱠᱚᱫᱚ ᱢᱮᱱᱟᱜ ᱜᱮᱭᱟ ᱟᱯᱮ ᱥᱮᱫ ᱢᱮᱱᱟᱜ ᱟᱥᱮ ᱵᱟᱝ ᱜᱚᱢᱠᱮ?
ᱦᱮᱸ ᱜᱚᱢᱠᱮ ᱵᱩᱨᱩ ᱫᱚ ᱢᱮᱱᱟᱜᱼᱟ ᱟᱨ ᱥᱩᱨ ᱠᱚᱨᱮᱮᱫ ᱫᱚ ᱦᱩᱰᱤᱧ ᱦᱩᱰᱤᱧᱟᱜ ᱢᱮᱱᱟᱜᱼᱟ ᱥᱟᱺᱜᱤᱧ ᱠᱚᱨᱮ ᱫᱚ ᱢᱮᱱᱟᱜ ᱜᱮᱭᱟ,
ᱦᱮᱸ ᱟᱪᱪᱷᱟ ᱜᱚᱝᱠᱮ ᱛᱚᱵᱮ ᱛᱷᱚᱲᱟ ᱞᱟᱝ ᱜᱟᱞᱢᱟᱨᱟᱣ ᱧᱚᱜ ᱞᱮᱱᱠᱷᱟᱱᱡ ᱫᱚ ᱵᱟᱛᱨᱟᱣ ᱧᱚᱜ ᱠᱚᱜᱼᱟ, ᱯᱟᱪᱮ ᱡᱟᱦᱟᱱᱟᱜ ᱮᱱᱛᱮ ᱚᱱᱠᱟ ᱛᱟᱦᱚᱞᱮ ᱜᱚᱝᱠᱮ ᱡᱩᱫᱤ ᱵᱟᱯᱞᱟᱜ ᱨᱮᱭᱟᱜ ᱡᱩᱫᱤ ᱢᱚᱠᱟ ᱵᱮᱮᱱ ᱧᱟᱢ ᱠᱮᱫᱟ ᱴᱷᱤᱠᱜᱮᱭᱟ, ᱢᱟᱱᱮ ᱪᱮᱫ ᱞᱮᱠ ᱵᱟᱯᱟᱨ ᱵᱟ ᱢᱟᱱᱮ ᱟᱹᱰᱤ ᱪᱚᱨᱚᱠ ᱜᱟᱱ ᱟᱹᱰᱤ ᱪᱚᱨᱚᱠ ᱠᱩᱲᱤ ᱮᱱᱛᱮ
ᱦᱮᱸ
ᱥᱟᱶᱛᱮ ᱡᱩᱫᱤ ᱢᱟᱱᱮ ᱵᱟᱯᱞᱟᱜ ᱨᱮᱭᱟᱜ ᱰᱟᱭᱨᱮᱠᱴ ᱪᱮᱫ ᱠᱚ ᱢᱮᱱ ᱞᱮᱠᱟ᱾ ᱚᱱᱟ ᱜᱚᱜᱚᱼᱵᱟᱵᱟ ᱠᱩᱥᱤᱛᱮ ᱚᱱᱟ ᱟᱨᱮᱧ ᱢᱮᱨᱮᱧ᱾ ᱛᱟᱦᱚᱞᱮ ᱟᱵᱮᱱ ᱵᱟᱯᱞᱟ ᱠᱚᱜ ᱦᱥᱩ ᱵᱟᱝ ᱢᱟᱱᱮ ᱟᱹᱰᱤ ᱪᱚᱨᱚᱠ ᱠᱩᱲᱤ ᱟᱨ ᱱᱟᱦᱟᱜ ᱟᱵᱮᱱᱟᱜ ᱫᱚ ᱟᱵᱮᱱ ᱨᱮᱱ ᱫᱚ ᱜᱟᱨᱞᱯᱷᱨᱮᱱᱰ ᱞᱟᱦᱟ ᱠᱷᱚᱱᱚᱡ ᱜᱮᱦᱟᱸᱜ ᱢᱮᱱᱟᱭᱟ ᱱᱟᱦᱟᱜ ᱛᱚ ᱚᱱᱟ ᱚᱵᱚᱥᱛᱟ ᱨᱮᱵᱮᱱ ᱪᱮᱫ ᱵᱮᱱ ᱪᱤᱠᱟᱹ ᱠᱮᱭᱟ ᱵᱟᱯ ᱵᱟᱯᱞᱟ ᱠᱚᱜᱼᱟ ᱵᱮᱱ ᱥᱮ ᱟᱹᱰᱤ ᱜᱮ ᱦᱟᱸᱜ ᱪᱚᱨᱚᱠ ᱫᱚ ᱩᱱᱤ ᱫᱚ ᱦᱜ ᱮ
ᱦᱮᱸ ᱦᱮᱸ ᱟᱫᱚ ᱜᱚᱝᱠᱮ ᱟᱞᱤᱧ ᱫᱚ ᱚᱲᱟᱜ ᱦᱚᱲ ᱥᱟᱶ ᱮᱸᱰᱮᱠᱷᱟᱱ ᱞᱟᱦᱟ ᱞᱤᱧ ᱜᱚᱞᱯᱚ ᱠᱮᱭᱟ ᱡᱮ ᱵᱟᱝᱢᱟ ᱟᱹᱞᱤᱧ ᱨᱮᱱ ᱫᱚ ᱧᱮᱞ ᱠᱟᱛᱮᱫ ᱢᱮᱱᱟᱭᱟ
ᱦᱮᱸ ᱦᱮᱸ
ᱦᱮᱸ
ᱟᱪᱪᱷᱟ ᱟᱪᱪᱷᱟ ᱟᱫᱚ ᱱᱟᱦᱟᱜ ᱟᱹᱰᱤ ᱰ ᱟᱹᱰᱤ ᱰᱷᱮᱨ ᱜᱮ ᱪᱚᱨᱚᱠ ᱢᱮᱱᱟᱭᱟ ᱦᱟᱸᱜ ᱚᱱᱟ ᱮᱠᱫᱚᱢ
ᱦᱮᱸ ᱦᱮᱸ ᱟᱫᱚ ᱦᱚᱸ ᱜᱚᱢᱠᱮ ᱞᱟᱦᱟ ᱠᱷᱚᱱ ᱡᱟᱦᱟᱸᱭ ᱥᱟᱶᱜᱮ ᱩᱯᱨᱩᱢ ᱛᱟᱦᱮᱱᱟ ᱥᱮ ᱢᱚᱱ ᱢᱮᱥᱟ ᱛᱟᱦᱮᱱᱟ ᱟᱫᱚ ᱩᱱᱤ ᱜᱮᱞᱤᱧ ᱵᱟᱪᱷᱟᱣᱟ ᱞᱟᱦᱟᱭᱮᱭᱟ ᱦᱟᱸᱜ,
ᱟᱪᱪᱷᱟ ᱟᱪᱪᱷᱟ ᱟᱨ ᱦᱟᱸᱜ ᱜᱟᱹᱰᱤ ᱟᱨ ᱟᱨ ᱱᱟᱦᱜ ᱜᱟᱹᱰᱤ ᱱᱟᱦᱜ ᱠᱚ ᱮᱢᱟ ᱵᱮᱤᱱᱟ ᱦᱟᱸᱜ, ᱢᱚᱴᱚᱨ ᱜᱟᱹᱰᱤ ᱦᱳᱭ
ᱦᱮᱸ ᱜᱚᱢᱠᱮ ᱟᱥᱟ ᱠᱚᱨᱤ ᱜᱟᱹᱰᱤ ᱥᱮᱫ ᱦᱚᱸ ᱵᱟᱹᱞᱤᱧ ᱞᱟᱦᱟ ᱠᱚᱣᱟ ᱱᱟᱜ,
ᱟᱪᱪᱷᱟ ᱟᱪᱪᱷᱟ
ᱦᱮᱸ ᱟᱫᱚ ᱛᱟᱨ ᱢᱚᱫᱽᱫᱷᱮ ᱢᱚᱱ ᱨᱮᱱᱟᱜ ᱵᱮᱯᱟᱨ ᱛᱚ ᱯᱟᱞᱴᱟᱣ ᱦᱚᱸ ᱦᱩᱭ ᱠᱚᱜᱼᱟ,
ᱦᱳᱭ
ᱛᱚᱵᱮ ᱟᱥᱟ ᱠᱚᱤ ᱵᱟᱹᱞᱤᱧ ᱥᱮᱱ ᱠᱚᱜᱣᱟ ᱚᱱᱛᱮ ᱫᱚ ᱦᱟᱸᱜ, ᱟᱫᱚ ᱦᱮᱸ ᱟᱫᱚ ᱱᱚᱛᱮᱞᱤᱧ ᱧᱮᱞ ᱠᱮᱭᱟ ᱡᱮ ᱟᱞᱤᱧ ᱨᱮᱱ ᱡᱟᱦᱟᱸᱭ ᱜᱟᱛᱮ ᱢᱮᱱᱟᱭ ᱫᱚ
ᱦᱳᱭ
ᱩᱱᱤᱭᱟᱜ ᱟᱹᱞᱤᱧ ᱥᱟᱶ ᱪᱮᱫ ᱞᱮᱠᱟ ᱚᱱᱠᱟ ᱢᱚᱱᱳᱵᱷᱟᱵ ᱢᱮᱱᱟᱜᱼᱟ ᱛᱤᱱᱟᱹᱜ ᱴᱟ ᱯᱚᱴᱟᱜ ᱛᱟᱹᱞᱤᱧᱟ, ᱥᱮ ᱚᱱᱩᱯᱟ ᱛᱮ ᱱᱤᱨᱵᱷᱚᱨ ᱠᱚ ᱟᱨᱠᱤ,
ᱟᱹᱰᱤ ᱢᱚᱸᱡᱽ ᱠᱟᱛᱷᱟ ᱵᱮᱱ ᱢᱮᱱ ᱠᱮᱫᱟ ᱡᱮ ᱡᱟᱦᱟᱸ ᱥᱟᱞᱟᱜ ᱢᱟᱱᱮ ᱢᱮᱱᱟᱜ ᱛᱟᱵᱮᱱᱟ ᱞᱟᱠᱷ
ᱦᱮᱸ
ᱵᱮᱱ ᱵᱟᱰᱟᱭᱚᱜᱼᱟ
ᱦᱮ
ᱟᱨ ᱩᱱᱤ ᱴᱷᱮᱱ ᱜᱮ ᱮᱱᱛᱜ ᱱᱤᱭᱚᱢ ᱦᱚᱭ ᱢᱮᱱᱮᱜ ᱠᱟᱱᱟ ᱥᱮ ᱚᱱᱟ ᱟᱵᱚᱣᱟᱜ ᱥᱟᱹᱨᱤ ᱥᱟᱹᱨᱤ ᱢᱚᱱᱮ ᱛᱮᱦᱚᱸ ᱚᱱᱟᱜᱮ ᱢᱮᱱᱮᱫᱱᱟ ᱡᱟᱦᱟᱸᱭ ᱥᱚᱞᱮᱜ ᱤᱧ ᱡᱩᱫᱤ ᱢᱤᱱᱟᱹᱧᱟ ᱩᱱᱤ ᱥᱟᱞᱟᱜ ᱜᱤᱧ ᱵᱟᱯᱞᱟ ᱼᱟ ᱩᱱᱤ ᱛᱞᱮ ᱛᱚ ᱞᱟᱦᱟ ᱠᱷᱚᱡ ᱠᱷᱚᱱᱚᱧ ᱵᱟᱰᱟᱭ ᱦᱩᱭᱩᱜᱼᱟ
ᱦᱮᱸ ᱦᱮᱸ ᱦᱮᱸ
ᱟᱨ ᱤᱧᱦᱭ ᱵᱟᱰᱟᱭᱤᱧᱟᱹ ᱛᱚ ᱚᱱᱠᱟ ᱞᱮᱠᱟ ᱠᱷᱟᱱᱜ ᱛᱷᱚᱲᱟ ᱵᱷᱟᱜᱤ ᱧᱚᱜ ᱦᱩᱭᱩᱜᱼᱟ᱾
ᱵᱷᱟᱹᱜᱮ ᱧᱚᱜ ᱦᱩᱭᱩᱜᱼᱟ ᱦᱮᱸ ᱦᱮᱸ ᱦᱮᱸ
ᱟᱨ ᱵᱟᱠᱷᱟᱡ ᱫᱚ ᱱᱮᱛᱟᱨ ᱡᱟᱢᱟᱱᱟ ᱨᱮᱫᱚ ᱧᱮᱞᱮᱫ ᱠᱟᱱ ᱜᱮᱭᱟ ᱵᱚᱱ,
ᱜᱚᱝᱠᱮ ᱛᱟᱦᱞᱮ ᱟᱯᱮ ᱥᱮᱫ ᱫᱚ ᱤᱭᱟᱹ ᱠᱚᱫᱚ ᱦᱩᱭ ᱵᱟᱲᱟᱜ ᱟᱥᱮ ᱵᱟᱝ ᱟ ᱢᱟ ᱪᱮᱫ ᱠᱚ ᱠᱚ ᱞᱟᱹᱭ ᱦᱩᱭᱩᱜᱼᱟ ᱚᱨᱠᱮᱥᱴᱟᱨ ᱠᱚ ᱪᱮᱫ ᱠᱚ ᱦᱩᱭᱩᱜ ᱠᱟᱱ ᱫᱚ ᱱᱮᱛᱟᱨ ᱠᱚᱫᱚ ᱢᱟ
ᱵᱟᱝ ᱜᱚᱝᱠᱮ ᱚᱱᱟ ᱠᱚᱫᱚ ᱟᱞᱮ ᱯᱟᱦᱴᱟ ᱥᱮᱫ ᱫᱚ ᱱᱷᱟᱜ ᱚᱱᱟ ᱠᱚᱫᱚ ᱥᱳᱥᱟᱞ ᱢᱤᱰᱤᱭᱟ ᱨᱮ ᱟᱹᱰᱤ ᱜᱟᱱ ᱟᱱ ᱞᱤᱧ ᱧᱮᱞ ᱟᱠᱟᱫ ᱜᱮᱭᱟ ᱚᱱᱠᱟᱱᱟᱜ ᱵᱷᱤᱰᱭᱳ ᱦᱳᱭ ᱜᱮ ᱟᱫᱚ ᱚᱠᱟ ᱥᱮᱫ ᱪᱚ ᱦᱩᱭᱩᱜᱼᱟ ᱚᱱᱟ ᱠᱚᱫᱚ ᱵᱩᱡᱵᱩᱡ ᱛᱮᱞᱤᱧ ᱟᱹᱞᱤᱧ ᱦᱚᱸᱞᱤᱧ ᱛᱷᱟᱠᱟᱢ ᱟᱠᱟᱱᱟ
ᱚᱱᱟ ᱠᱚᱫᱚ ᱞᱤᱧ ᱵᱟᱲᱟᱭᱟ ᱱᱟᱢᱟᱞ ᱫᱤᱥᱚᱢ ᱥᱮᱫ ᱜᱮ ᱡᱟᱹᱥᱛᱤ ᱦᱩᱭᱩᱜᱼᱟ᱾
ᱦᱮᱸ ᱚᱱᱟ ᱫᱤᱱ ᱫᱚ ᱚᱠᱟ ᱥᱮᱫ ᱦᱩᱭᱩᱜ ᱛᱟᱦᱮᱸᱱᱟ ᱚᱱᱟ ᱫᱚ ᱢᱮᱱᱠᱷᱟᱱ ᱟᱹᱰᱤ ᱵᱟᱹᱲᱤᱡ ᱦᱩᱭᱩᱜ ᱛᱟᱦᱮᱱᱟ ᱚᱠᱟ ᱚᱠᱟ ᱫᱚ
ᱦᱮᱸ ᱜᱚᱢᱠᱮ ᱚᱱᱟ ᱠᱚᱫᱚ ᱦᱮᱸ ᱟᱹᱰᱤ ᱵᱟᱹᱲᱤᱡ ᱜᱮ ᱧᱮᱞᱚᱜᱼᱟ ᱦᱮᱸ ᱦᱮᱸ ᱦᱮᱸ
ᱟᱹᱰᱤ ᱵᱟᱹᱲᱤᱡ ᱠᱚ ᱫᱚ ᱵᱟᱨᱭᱟ ᱜᱟᱱ ᱯᱮᱭᱟ ᱜᱟᱱ ᱠᱩᱲᱤ ᱠᱚ ᱛᱟᱦᱮᱱᱟ ᱫᱚᱥ ᱴᱤ ᱜᱟᱱ ᱠᱩᱲᱤ ᱟᱨ ᱮᱠ ᱫᱩᱥᱚ ᱴᱤ ᱜᱟᱱ ᱠᱚᱲᱟ ᱟᱫᱚ ᱩᱱᱠᱩ ᱛᱟᱞᱟ ᱨᱮᱠᱚ ᱪᱤᱠᱟ ᱵᱟᱲᱟᱭ ᱪᱚ ᱱᱟ ᱦᱟᱜ ᱦᱟᱱᱛᱮ ᱱᱟᱛᱮ ᱟᱨ ᱟᱹᱰᱤ ᱠᱷᱟᱨᱟᱯ ᱠᱷᱟᱨᱟᱯ ᱠᱚ ᱤᱥᱟᱨᱟᱭ ᱛᱟᱦᱮᱱᱟ
ᱤᱥᱟᱨᱟᱭᱟ ᱠᱚ ᱫᱤᱭᱮ ᱦᱮᱸ ᱦᱮᱸ ᱟᱨ ᱜᱟᱨᱡᱮᱱ ᱠᱚᱦᱚᱸ ᱚᱱᱠᱟ ᱪᱤᱠᱟᱹ ᱛᱮᱡᱮ ᱠᱚ ᱠᱩᱞ ᱫᱟᱲᱮᱭᱟᱠᱚᱣᱟ ᱮᱠᱞᱟ ᱮᱠᱞᱟ ᱟᱨ ᱚᱛᱷᱚᱪᱚ
ᱩᱱᱠᱩ ᱠᱚᱨᱮᱱ ᱜᱟᱨᱡᱮᱱ ᱫᱚ ᱱᱟᱦᱟᱜ ᱚᱱᱠᱟᱱ ᱧᱚᱜ ᱜᱮᱭᱟ ᱠᱚ ᱛᱚ ᱛᱟᱦᱚᱞᱮ ᱚᱱᱟ ᱠᱩᱲᱤ ᱫᱚ ᱚᱱᱟ ᱛᱮᱜᱮ ᱛᱚ ᱚᱱᱠᱟᱱ ᱥᱤᱠᱪᱷᱟ ᱠᱚ ᱧᱟᱢ ᱟᱠᱟᱫ-ᱟ ᱟᱠᱚᱨᱮᱱ ᱯᱮᱨᱮᱱᱴᱥ ᱟᱠᱚᱨᱮᱱ ᱜᱚᱜᱚ ᱜᱚ ᱵᱟᱵᱟ ᱡᱩᱫᱤ ᱢᱚᱸᱡᱽ ᱠᱚ ᱛᱟᱦᱮᱸ ᱠᱚᱜ ᱠᱷᱟᱱ ᱫᱚ ᱚᱱᱟ ᱞᱟᱭᱤᱱ ᱨᱮᱫᱚ ᱜᱤᱫᱽᱨᱟᱹ ᱫᱚ ᱛᱤᱥ ᱛᱟᱠᱚ ᱠᱚ ᱪᱟᱞᱟᱜᱼᱟ ᱩᱱᱠᱩᱨᱮᱱ ᱢᱮᱱᱟᱜ ᱠᱚᱜᱮᱭᱟ ᱞᱮᱠᱤᱱ ᱩᱱᱠᱩ ᱦᱚᱸᱠᱚ ᱚᱱᱠᱟᱱ ᱜᱮᱭᱟ
ᱦᱮᱸ ᱦᱮᱸ ᱦᱮᱸ ᱟᱨ ᱵᱟᱠᱷᱟᱱ ᱛᱤᱱ ᱜᱚᱴᱮᱡ ᱵᱤᱱ ᱧᱮᱞ ᱠᱚᱣᱟ ᱧᱮᱞ ᱵᱤᱱ ᱡᱷᱚᱛᱚ ᱱᱷᱟᱜ ᱩᱱᱠᱩᱣᱟᱜ ᱵᱚᱭᱚᱥ ᱧᱮᱞ ᱵᱤᱱ ᱡᱷᱚᱛᱚ ᱯᱚᱱᱨᱚ ᱞᱟᱛᱟᱨ ᱨᱮᱜᱮ ᱠᱚ ᱦᱩᱭᱩᱜᱼᱟ ᱱᱷᱟᱜ ᱦᱮᱸ ᱯᱚᱱᱨᱚ ᱵᱟᱝ ᱠᱚ ᱛᱟᱵᱟ ᱢᱟᱱᱮ ᱵᱩᱡᱽ ᱫᱟᱲᱮᱭᱟᱜ ᱠᱟᱱᱟ ᱵᱤᱱ ᱟᱭᱳ ᱵᱟᱵᱟ ᱵᱟ ᱟᱹᱠᱤᱱᱟᱜ ᱜᱮ ᱡᱟᱹᱱᱤᱡ ᱴᱷᱤᱠ ᱵᱟᱹᱱᱩᱜᱼᱟ
ᱦᱳᱭ ᱦᱳᱭ ᱴᱷᱤᱠ ᱵᱟᱹᱱᱩᱜᱼᱟ
ᱟᱫᱚ ᱜᱤᱫᱽᱨᱟᱹ ᱫᱚ ᱪᱮᱫ ᱠᱤᱱ ᱴᱷᱤᱠᱟᱹᱭᱟ
ᱥᱟᱹᱨᱤ ᱜᱮ ᱥᱟᱹᱨᱤ ᱜᱮ ᱱᱚᱜ-ᱚ ᱱᱚᱣᱟ ᱡᱤᱱᱤᱥ ᱴᱟᱜ ᱛᱷᱚᱲᱟ ᱜᱟᱱ ᱠᱚᱥᱴᱚ ᱟᱹᱭᱠᱟᱹᱜ ᱛᱟᱦᱮᱱᱟ ᱧᱮᱞ ᱠᱟᱛᱮ ᱟᱵᱚ ᱥᱚᱢᱟᱡᱽ ᱨᱮ
ᱥᱚᱢᱟᱡᱽ ᱨᱮ ᱦᱮᱸ ᱟᱨᱦᱚᱸ ᱫᱤᱠᱩ ᱯᱩᱥᱤ ᱠᱚᱠᱚ ᱞᱟᱸᱫᱟᱣᱟᱵᱚᱱᱟ ᱟᱨ
ᱢᱮᱱᱟ ᱠᱚ ᱦᱚᱲ ᱫᱚ ᱱᱚᱝᱠᱟ ᱜᱮ ᱦᱟᱺᱰᱤ ᱠᱚ ᱧᱩ ᱞᱮᱠᱷᱟᱡ ᱜᱮ ᱠᱚ ᱱᱚᱝᱠᱟ ᱵᱟᱲᱟᱭᱟ
ᱚᱱᱠᱟ ᱵᱟᱲᱟᱭᱟᱠᱚ ᱦᱮᱸ
ᱟᱫᱚ ᱢᱤᱫᱴᱮᱱ ᱟᱵᱚᱣᱟᱜ ᱦᱚᱸ ᱢᱤᱫᱴᱮᱱ ᱵᱷᱩᱞ ᱢᱮᱱᱟᱜᱼᱟ ᱟᱵᱚ ᱛᱮ ᱵᱟᱵᱚᱱ ᱠᱮᱴᱮᱫᱚᱜ ᱠᱟᱱᱟ
ᱴᱮᱫᱚᱜ ᱠᱟᱱᱟ ᱦᱮᱸ ᱦᱮᱸ
ᱦᱚᱲ ᱫᱚ ᱛᱤᱱᱟᱹᱜ ᱟᱯᱱᱟᱨ ᱟᱯᱱᱟᱨ ᱫᱚ ᱤ ᱦᱚᱲ ᱫᱚ ᱛᱤᱱᱟᱹᱜ ᱵᱚᱱ ᱨᱚᱲ ᱨᱚᱲ ᱛᱮᱫᱚ ᱵᱚᱱ ᱠᱮᱴᱮᱡᱚᱜᱼᱟ ᱥᱚᱵ ᱦᱚᱲ ᱟᱯᱱᱟᱨ ᱟᱯᱱᱟᱨ ᱱᱤᱡᱮᱨ ᱱᱤᱡᱮᱨ ᱚᱲᱟᱜ ᱨᱮ ᱠᱮᱴᱮᱡᱚᱜ ᱦᱩᱭᱩᱜ-ᱟ
ᱡᱩᱜᱽ ᱦᱮᱡ ᱟᱠᱟᱱᱟ ᱠᱚᱢ ᱵᱮᱥᱤ ᱫᱚ ᱡᱷᱚᱛᱚ ᱦᱚᱲ ᱜᱮ ᱵᱚᱱ ᱧᱮᱞ ᱵᱟᱲᱟᱭᱟ ᱵᱟᱝ ᱨᱮᱦᱚᱸ ᱟᱞᱳᱪᱚᱱᱟ ᱦᱩᱭᱩᱜ ᱵᱟᱲᱟᱜ ᱜᱮᱭᱟ ᱠᱷᱚᱵᱚᱨ ᱠᱚ ᱟᱸᱡᱚᱢᱚᱜ ᱜᱮᱭᱟ ᱛᱟᱹᱣ ᱨᱮᱦᱚᱸ ᱪᱤᱠᱟᱹᱛᱮ ᱡᱮ ᱜᱤᱫᱽᱨᱟᱹ ᱠᱚ ᱚᱱᱠᱟ ᱠᱚ ᱠᱩᱞ ᱫᱟᱲᱮᱭᱟᱠᱚᱣᱟ ᱜᱟᱛᱮ ᱠᱚ ᱥᱟᱶ ᱢᱤᱫ ᱧᱤᱫᱟᱹ ᱫᱚ
ᱦᱮᱸ ᱦᱳᱭ ᱦᱳᱭ ᱟᱢᱫᱚ ᱤᱧᱟᱹᱜ ᱟᱹᱞᱤᱧᱟᱜ ᱢᱮᱱ ᱫᱚᱭ ᱢᱮᱱ
ᱦᱩᱸ
ᱟᱵᱮᱱ ᱡᱚᱫᱤ ᱜᱟᱨᱡᱮᱱ ᱠᱟᱱᱟᱵᱮᱱ ᱴᱷᱤᱠ ᱜᱮᱭᱟ ᱢᱤᱫᱴᱮᱱ ᱢᱤᱫᱴᱮᱱ ᱜᱤᱫᱽᱨᱟᱹ ᱨᱮᱱ ᱵᱟ ᱜᱚ ᱵᱟᱵᱟ ᱠᱟᱱᱟ ᱵᱮᱱ ᱛᱟᱦᱚᱞᱮ ᱛᱚ ᱟᱢᱨᱮᱱ ᱠᱩᱲᱤ ᱪᱮᱫ ᱮ ᱪᱤᱠᱟᱭᱮᱫᱟ ᱵᱟᱭ ᱪᱤᱠᱟᱹᱭᱮᱫᱟ ᱟᱢᱟᱜ ᱢᱮᱫ ᱥᱟᱢᱟᱝ ᱨᱮᱢᱟᱢ ᱫᱚᱦᱚᱭᱮᱜᱮ ᱥᱟᱶᱛᱮ ᱩᱱᱤᱭᱟᱜ ᱧᱮᱞ ᱦᱩᱭᱩᱜᱼᱟ ᱵᱚᱞᱮ ᱚᱠᱟᱭ ᱪᱟᱞᱟᱜ ᱠᱟᱱᱟ ᱟᱨ ᱪᱮᱫᱟᱜ ᱮ ᱪᱟᱞᱟᱜ ᱠᱟᱱᱟ ᱢᱟᱥᱮ ᱪᱮᱫ ᱠᱟᱱᱟ ᱵᱟᱝ ᱠᱟᱱᱟ ᱢᱟᱱᱟᱣ ᱦᱩᱭᱩᱜᱼᱟ ᱵᱟᱨᱚᱱ ᱠᱚ ᱦᱩᱭᱩᱜᱼᱟ ᱜᱤᱫᱽᱨᱟᱹ ᱠᱚ ᱜᱤᱫᱽᱨᱟᱹ ᱠᱚᱣᱟᱜ ᱫᱚ ᱟᱭᱢᱟ ᱠᱤᱪᱷᱩ ᱠᱚ ᱢᱮᱱ ᱜᱮᱭᱟ ᱟᱫᱚ ᱡᱩᱫᱤ ᱠᱮᱴᱮᱡ ᱵᱟᱢ ᱛᱤᱸᱜᱩ ᱠᱮᱴᱮᱡ ᱞᱮᱱᱠᱷᱟᱱ ᱤᱭᱟᱹ ᱞᱮᱠᱟ ᱠᱷᱩᱱᱴᱟᱹᱜ ᱞᱮᱠᱟ ᱛᱟᱦᱚᱞᱮ ᱫᱚ ᱩᱱᱤ ᱫᱚ ᱪᱷᱟᱲᱟ ᱪᱷᱟᱹᱲᱤ ᱞᱚᱞ ᱮ ᱧᱟᱢ ᱤᱫᱤᱭᱟ ᱟᱫᱚ ᱞᱳᱞ ᱮ ᱧᱟᱢ ᱤᱫᱤ ᱠᱷᱟᱡ ᱫᱚ ᱚᱱᱠᱟ ᱜᱮ ᱦᱟᱸᱜ
ᱟᱨ ᱚᱱᱟ ᱵᱚᱭᱚᱥᱴᱟᱜ ᱜᱮ ᱚᱱᱠᱟᱱᱟ ᱜᱚᱢᱠᱮ ᱵᱩᱡ ᱫᱟᱵᱤᱱ ᱡᱟᱦᱟᱸ ᱱᱤᱭᱚᱢ ᱛᱟᱦᱮᱱᱟ ᱚᱱᱟ ᱵᱟᱭᱨᱮᱜ ᱜᱮ ᱪᱟᱞᱟᱜ ᱥᱟᱱᱟᱣᱟ ᱟᱫᱚ ᱜᱟᱨᱡᱮᱱ ᱦᱚᱸ ᱡᱩᱚᱫᱤ ᱚᱱᱠᱟ ᱪᱷᱟᱲ ᱮ ᱮᱢ ᱤᱫᱤᱭᱟᱭ ᱛᱟᱦᱚᱞᱮ ᱫᱚ ᱩᱱᱤ ᱜᱤᱫᱽᱨᱟᱹ ᱟᱜ ᱫᱚ ᱪᱮᱫ ᱦᱩᱭᱩᱜ
ᱥᱟᱹᱨᱤ ᱜᱮ ᱵᱚᱭᱮᱥ ᱴᱟᱜ ᱚᱱᱟᱴᱟᱜ ᱫᱚ ᱚᱱᱠᱟᱱᱟ ᱱᱚᱣᱟ ᱡᱤᱱᱤᱥ ᱫᱚ ᱢᱮᱫ ᱛᱮᱞᱤᱧ ᱧᱮᱞ ᱠᱟᱜᱼᱟ ᱟᱨᱞᱤᱧ ᱚᱱᱟ ᱛᱮᱞᱤᱧ ᱵᱟᱰᱟᱭᱟ
ᱟᱹᱞᱤᱧ ᱦᱚᱸ ᱜᱚᱝᱠᱮ ᱟᱹᱰᱤ ᱥᱩᱨ ᱠᱷᱚᱱᱞᱤᱧ ᱧᱮᱞ ᱠᱟᱫᱟ ᱚᱱᱟ ᱠᱚᱫᱚ ᱟᱫᱚ
ᱵᱚᱞᱮ ᱮᱠᱫᱚᱢ ᱜᱮ ᱵᱟᱭ ᱵᱟᱛᱟᱣᱟ ᱮᱠᱫᱚᱢ
ᱦᱩᱸ ᱦᱩᱸ ᱟᱹᱞᱤᱧ ᱦᱚᱸ ᱮ ᱴᱷᱤᱠ ᱯᱩᱱ ᱢᱚᱬᱮ ᱥᱮᱨᱢᱟ ᱞᱟᱦᱟ
ᱦᱳᱭ
ᱟᱨ ᱱᱚᱛᱮ ᱦᱚᱸ ᱥᱟᱵ ᱠᱟᱜ ᱵᱤᱱ ᱱᱚᱜᱚᱭ ᱡᱮᱢᱚᱱ ᱦᱩᱲᱩ ᱵᱟᱝᱠᱚ ᱨᱚᱦᱚᱭᱟ
ᱦᱩᱸ ᱦᱩᱸ
ᱛᱟᱦᱚᱞᱮ ᱦᱩᱲᱩ ᱡᱚᱠᱷᱚᱱ ᱨᱚᱦᱚᱭ ᱢᱟᱱᱮ ᱦᱩᱭᱱᱟ ᱤᱨ ᱟᱠᱚ ᱤᱨ ᱪᱟᱵᱟ ᱠᱟᱛᱮᱫ ᱟᱫᱚ ᱡᱚᱠᱷᱚᱱ ᱚᱲᱟᱜ ᱛᱮᱠᱚ ᱟᱹᱜᱩᱭᱟ
ᱦᱩᱸ
ᱟᱫᱚ ᱡᱟᱦᱟᱸᱭ ᱪᱟᱹᱥᱤ ᱦᱚᱲ ᱡᱟᱦᱟᱸᱭ ᱦᱩᱲᱩᱭ ᱨᱚᱦᱚᱭ ᱞᱮᱫ ᱟᱫᱚ ᱩᱱᱠᱩ ᱫᱚ ᱢᱚᱱᱮ ᱢᱚᱱᱮ ᱛᱮᱫᱚ ᱠᱟᱹᱴᱤᱡ ᱨᱟᱹᱥᱠᱟᱹ ᱠᱚ ᱧᱟᱢᱟ ᱡᱮ ᱵᱟᱝ ᱚᱲᱟᱜ ᱛᱮᱞᱮ ᱟᱹᱜᱩ ᱠᱮᱫᱟ ᱡᱚᱼ ᱵᱤᱞᱤ ᱛᱟᱦᱞᱮ ᱩᱱᱫᱚ ᱟᱫᱚ ᱚᱱᱮ ᱚᱱᱟ ᱯᱳᱜᱨᱟᱢ ᱠᱚᱠᱚ ᱫᱚᱦᱚ ᱵᱟᱲᱟᱭ ᱛᱟᱦᱮᱸ ᱯᱩᱱ ᱢᱚᱬᱮ ᱥᱮᱨᱢᱟ ᱞᱟᱦᱟ ᱨᱮᱱᱟᱜ ᱜᱷᱚᱴᱚᱱ ᱞᱤᱧ ᱞᱟᱹᱭᱫᱟ ᱟᱫᱚ ᱩᱱᱦᱚᱸ ᱟᱹᱞᱤᱧᱟᱜ ᱫᱚ ᱩᱱᱦᱚᱸ ᱚᱱᱠᱟ ᱵᱚᱭᱚᱥ ᱛᱟᱦᱮᱸᱡ ᱠᱟᱱ ᱛᱟᱹᱞᱤᱧᱟ ᱟᱫᱚ ᱩᱱᱟᱹᱜ ᱩᱱᱟᱹ ᱠᱚᱢ ᱫᱚ ᱵᱟᱝ ᱢᱚᱴᱟᱢᱩᱴᱤ ᱥᱟᱵᱵᱤᱱ ᱟᱴᱷᱨᱚ ᱥᱚᱛᱨᱚ ᱟᱴᱷᱨᱚ ᱩᱱᱤᱥ ᱛᱚ ᱟᱹᱞᱤᱧᱟᱜ ᱦᱚᱸ ᱚᱝᱠᱟ ᱤᱪᱷᱟᱹ ᱛᱟᱦᱮᱸᱡ ᱠᱟᱱᱟ ᱡᱮ ᱠᱟᱹᱴᱤᱡ ᱧᱮᱞ ᱦᱳᱭᱳᱜᱼᱟ ᱧᱮᱞ ᱟᱹᱜᱩᱭ ᱦᱳᱭᱳᱜᱼᱟ ᱛᱚ ᱟᱹᱞᱤᱧ ᱦᱚᱸ ᱩᱱᱟᱹᱜ ᱥᱩᱨ ᱠᱷᱚᱱ ᱜᱮᱞᱤᱧ ᱧᱮᱞ ᱟᱠᱟᱫᱟ ᱡᱮ ᱱᱚᱣᱟ ᱫᱚ ᱚᱠᱟ ᱥᱮᱫ ᱪᱟᱞᱟᱜ ᱠᱟᱱᱟ ᱟᱨ ᱪᱮᱫ ᱡᱤᱱᱤᱥ ᱦᱮᱡ ᱮᱱᱟ ᱱᱚᱣᱟ ᱠᱚᱫᱚ ᱱᱚᱝᱠᱟ ᱛᱚ ᱵᱟᱝ ᱛᱟᱦᱮᱸ ᱠᱟᱱᱟ ᱦᱮᱸ ᱞᱟᱦᱟ ᱛᱮᱫᱚ ᱥᱴᱮᱡ ᱨᱮ ᱚᱨᱠᱮᱥᱴᱟᱨ ᱠᱚ ᱦᱩᱭᱩᱜ ᱛᱟᱦᱮᱸᱜ ᱦᱚᱲ ᱠᱚᱫᱚ ᱫᱩᱲᱩᱵ ᱫᱩᱲᱩᱵ ᱠᱚ ᱟᱸᱡᱚᱢ ᱛᱟᱦᱮᱱ ᱥᱮᱨᱮᱧ ᱠᱚ ᱟᱨ ᱫᱩᱲᱩᱵ ᱫᱩᱲᱩᱵ ᱜᱮᱠᱚ ᱨᱟᱹᱥᱠᱟᱹᱭ ᱛᱟᱦᱮᱸ ᱟᱨ ᱱᱮᱛᱟᱨ ᱫᱚ
ᱟᱪᱪᱷᱟ ᱟᱪᱪᱷᱟ ᱜᱚᱝᱠᱮ ᱢᱤᱫᱴᱮᱡ ᱠᱟᱛᱷᱟ ᱱᱚᱣᱟ ᱨᱮ ᱠᱩᱞᱤ ᱥᱟᱱᱟᱭᱮᱫ ᱞᱤᱧᱟ ᱡᱮ ᱡᱮᱥᱮ ᱩᱱᱠᱩ ᱮᱱᱛᱮᱜ ᱠᱚ ᱚᱱᱟ ᱠᱚ ᱯᱨᱳᱜᱨᱟᱢ ᱪᱚᱭᱮᱫ ᱠᱟᱱᱟ ᱡᱟᱦᱟᱸᱭ ᱩᱱᱠᱩ ᱫᱚ ᱟᱵᱚ ᱦᱚᱲ ᱜᱮᱠᱚ ᱠᱟᱹᱢᱤᱴᱤ ᱠᱟᱱᱟ ᱥᱮ
ᱵᱟᱝ ᱜᱚᱝᱠᱮ ᱩᱱᱠᱩ ᱫᱚ ᱮᱠᱫᱚᱢ ᱦᱚᱲ ᱠᱟᱱ ᱜᱮᱭᱟ ᱠᱚ ᱮᱠᱫᱚᱢ ᱦᱚᱲ ᱠᱟᱱ ᱜᱮᱭᱟ ᱠᱚ ᱟᱫᱚ ᱩᱱᱠᱩᱣᱟᱜ ᱫᱚ ᱟᱹᱰᱤ ᱨᱚᱠᱚᱢ ᱫᱷᱟᱱᱫᱟ ᱛᱟᱦᱮᱱ ᱛᱟᱠᱚᱣᱟ ᱡᱮᱢᱚᱱ ᱚᱠᱚᱭ ᱠᱚᱫᱚ ᱥᱟᱞ ᱥᱟᱞᱮᱠ ᱥᱟᱞ ᱢᱤᱫᱴᱟᱝ ᱱᱤᱨᱫᱤᱥᱴᱚ ᱯᱷᱤᱠᱥ ᱰᱮᱴ ᱛᱟᱦᱮᱱᱟ ᱡᱮ ᱚᱱᱟ ᱰᱮᱴ ᱨᱮᱜᱮ ᱟᱵᱚ ᱡᱟᱦᱟᱱᱟᱜ ᱚᱱᱩᱥᱴᱷᱟᱱ ᱵᱚᱱ ᱫᱚᱦᱚᱭᱟ ᱠᱤᱝᱵᱟ ᱵᱚᱞ ᱠᱷᱮᱞᱳᱰ ᱦᱩᱭᱱᱟ ᱯᱷᱟᱭᱱᱮᱞ ᱪᱟᱵᱟᱭᱮᱱᱟ ᱟᱫᱚ ᱢᱤᱫᱴᱟᱝ ᱚᱱᱩᱥᱴᱷᱟᱱ ᱛᱟᱦᱮᱱᱟ ᱟᱫᱚ ᱚᱱᱟ ᱚᱱᱩᱥᱴᱷᱟᱱ ᱫᱚᱦᱚ ᱞᱮᱠᱷᱟᱱ ᱦᱚᱲ ᱫᱚᱢᱮ ᱥᱟᱸᱜᱮ ᱠᱚ ᱦᱤᱡᱩᱜᱼᱟ ᱟᱠᱚ ᱢᱮᱫ ᱢᱤᱫᱴᱟᱝ ᱠᱚᱢᱤᱴᱤ ᱯᱟᱦᱴᱟ ᱥᱮᱫ ᱠᱷᱚᱱ ᱫᱚᱠᱟᱱ ᱛᱟᱦᱮᱱ ᱛᱟᱠᱚᱣᱟ ᱚᱱᱟ ᱫᱚᱠᱟᱱ ᱨᱮ ᱪᱮᱫ ᱢᱤᱫᱴᱟᱝ ᱫᱟᱢ ᱛᱟᱦᱮᱱᱟ ᱛᱟᱦᱞᱮ ᱚᱸᱰᱮ ᱢᱤᱫᱴᱟᱝ ᱢᱤᱫ ᱧᱤᱫᱟᱹᱛᱮ ᱥᱮ ᱢᱤᱫ ᱫᱤᱱᱛᱮ ᱢᱤᱫᱴᱟᱝ ᱡᱟᱹᱥᱛᱤ ᱯᱚᱭᱥᱟ ᱠᱚ ᱤᱱᱠᱟᱢᱟᱠᱚ ᱚᱱᱰᱮ ᱠᱷᱚᱱ ᱚᱱᱟᱜᱮ ᱠᱚᱢᱤᱴᱤ ᱠᱚᱣᱟᱜ ᱫᱚ ᱫᱷᱟᱱᱫᱟ ᱠᱟᱱ ᱛᱟᱠᱚᱣᱟ
ᱚ ᱦᱮᱸ ᱦᱮᱸ
ᱟᱹᱞᱤᱧ ᱡᱟᱦᱟᱸᱞᱤᱧ ᱧᱮᱞ ᱟᱠᱟᱫ ᱫᱚ ᱟᱨᱠᱤ ᱦᱮᱸ
ᱦᱳᱭ ᱚᱱᱟ ᱢᱟ ᱟᱹᱰᱤ ᱵᱷᱟᱹᱜᱤ ᱠᱟᱛᱷᱟ ᱜᱮ ᱵᱚᱞᱮ ᱛᱟᱨ ᱢᱟᱱᱮ ᱵᱷᱟᱜᱮ ᱠᱟᱛᱷᱟ ᱫᱚ ᱵᱟᱝ ᱵᱚᱞᱮ ᱟᱹᱰᱤ ᱦᱩᱫᱤᱥᱟᱱ ᱠᱟᱛᱷᱟ ᱦᱩᱭᱱᱟ ᱚᱱᱟ ᱫᱚ ᱡᱮ
ᱦᱩᱸ
ᱚᱱᱟ ᱞᱟᱹᱜᱤᱫ ᱛᱮᱦᱚᱸ ᱢᱤᱫᱴᱮᱱ ᱠᱮᱱᱟᱜ ᱟᱨ ᱠᱚ ᱦᱩᱭ ᱦᱚᱪᱚᱭᱮᱫ ᱠᱟᱱᱟ ᱯᱚᱨᱚᱵ ᱱᱚᱣᱟ ᱫᱚ ᱢᱮᱫᱴᱮᱱ ᱦᱩᱫᱤᱥᱟᱱ ᱠᱟᱛᱷᱟ ᱠᱟᱱ ᱜᱮᱭᱟ
ᱦᱩᱸ ᱮ ᱜᱚᱝᱠᱮ ᱛᱟᱦᱞᱮ ᱟᱯᱮ ᱥᱮᱫ ᱫᱚ ᱚᱱᱟ ᱠᱚᱫᱚ ᱮᱠᱟᱞ ᱜᱮ ᱵᱟᱝ ᱦᱳᱭ ᱵᱟᱲᱟᱜ ᱜᱮᱭᱟ ᱜᱮᱭᱟ ᱚᱱᱟ ᱚᱨᱠᱮᱥᱴᱟᱨ ᱠᱚᱫᱚ
ᱵᱟᱝ ᱜᱚᱝᱠᱮ ᱟᱞᱮ ᱥᱮᱫ ᱫᱚ ᱱᱟᱦᱟᱜ ᱚᱱᱟ ᱠᱚᱫᱚ ᱵᱟᱝ ᱦᱩᱭᱩᱜ ᱛᱟᱦᱮᱱᱟ ᱚᱱᱟ ᱫᱚ ᱟᱹᱣᱨᱤᱧ ᱧᱮᱞᱟ ᱱᱚᱛᱮ ᱫᱚ ᱟᱞᱮ ᱫᱤᱥᱚᱢ ᱨᱮᱫᱚ ᱚᱱᱠᱟ ᱫᱚ
ᱟᱪᱪᱷᱟ ᱛᱟᱦᱚᱞᱮ ᱛᱟᱦᱚᱞᱮ ᱜᱚᱝᱠᱮ ᱟᱯᱮ ᱚᱱᱛᱮ ᱫᱚ ᱦᱚᱲᱟᱜ ᱡᱟᱦᱟᱱᱟᱜ ᱚᱱᱩᱥᱴᱷᱟᱱ ᱵᱚᱞᱛᱮ ᱡᱟᱛᱨᱟ ᱠᱚ ᱥᱮ ᱯᱟᱛᱟ ᱮᱱᱮᱡ ᱠᱚ
ᱦᱳᱭ ᱦᱳᱭ ᱯᱟᱛᱟ ᱮᱱᱮᱡ ᱠᱚᱫᱚ ᱵᱟᱝ ᱦᱩᱭᱩᱜ ᱛᱟᱦᱮᱱᱟ ᱡᱟᱛᱨᱟ ᱦᱩᱭᱩᱜ ᱛᱟᱦᱮᱱᱟ ᱱᱚᱛᱮ ᱫᱚ ᱱᱟᱦᱟᱜ ᱧᱤᱫᱟᱹ
ᱞᱟᱹᱴᱷᱩ ᱡᱟᱛᱨᱟ ᱢᱤᱫ ᱧᱤᱫᱟᱹ ᱥᱮ ᱚᱱᱟ ᱠᱚᱢᱯᱤᱴᱤᱥᱮᱱ
ᱵᱟᱝ ᱵᱟᱝ ᱜᱚᱴᱟ ᱧᱤᱫᱟᱹ ᱦᱩᱭᱩᱜ ᱛᱟᱦᱮᱱᱟ ᱵᱚᱭ ᱠᱚ ᱩᱫᱩᱜ ᱛᱟᱦᱮᱱᱟ ᱢᱤᱫᱴᱮᱱ
ᱟᱪᱪᱷᱟ ᱟᱪᱪᱷᱟ ᱟᱫᱚ ᱪᱤᱞᱤ ᱠᱚ ᱚᱯᱮᱨᱟ ᱠᱚ ᱢᱮᱱᱟᱜ ᱠᱚᱣᱟ ᱡᱟᱨᱯᱟ ᱚᱯᱮᱨᱟ
ᱦᱳᱭ ᱦᱳᱭ ᱩᱱᱠᱩ ᱜᱮ ᱡᱟᱨᱯᱟ ᱚᱯᱮᱨᱟ ᱠᱚ ᱩᱱᱠᱩ ᱪᱤᱞᱤ ᱠᱚ ᱫᱚᱠᱠᱷᱤᱱ ᱫᱤᱱᱟᱡᱽᱯᱩᱨ ᱠᱚ ᱪᱤᱞᱤ ᱠᱚ ᱩᱱᱠᱩ ᱠᱚ ᱢᱮᱛᱟᱣ ᱠᱚ ᱦᱟᱸᱜ
ᱟᱪᱪᱷᱟ ᱟᱪᱪᱷᱟ
ᱦᱳᱭ ᱦᱳᱭ ᱩᱝᱠᱳ ᱠᱚᱣᱟᱜ ᱜᱮ ᱯᱨᱳᱜᱨᱟᱢ ᱱᱟᱸᱜ ᱢᱮᱱᱟᱜ-ᱟ
ᱜᱚᱝᱠᱮ ᱛᱟᱦᱞᱮ ᱟᱹᱵᱤᱱ ᱫᱚ ᱛᱤᱱᱟᱹᱜ ᱵᱤᱱ ᱥᱮᱱ ᱵᱟᱲᱟᱣ ᱠᱟᱱᱟ ᱥᱮ ᱵᱟᱝ ᱚᱱᱠᱟ ᱡᱟᱛᱨᱟ ᱠᱚ ᱧᱮᱞ ᱠᱚ
ᱦᱳᱭ ᱜᱚᱝᱠᱮ ᱟᱹᱞᱤᱧ ᱞᱤᱧ ᱪᱟᱞᱟᱣ ᱵᱟᱲᱟᱣ ᱟᱠᱟᱱ ᱜᱮᱭᱟ ᱟᱹᱜ ᱢᱚᱛᱞᱚᱵ ᱠᱤ ᱡᱮᱥᱮ ᱡᱚᱠᱷᱚᱱ ᱛᱷᱚᱲᱟ ᱠᱟᱹᱴᱤᱡ ᱧᱚᱜ ᱤᱧ ᱛᱟᱦᱮᱸ ᱠᱟᱱᱟ ᱚᱱᱟ ᱚᱠᱛᱮ ᱞᱤᱧ ᱪᱟᱞᱟᱣ ᱵᱟᱲᱟᱜ ᱠᱟᱱ ᱛᱟᱦᱮᱱᱟ ᱟᱨ ᱢᱟᱱᱮ ᱚᱱᱠᱟ ᱥᱚᱢᱚᱭ ᱜᱮ ᱚᱝᱠᱟ ᱛᱟᱦᱮᱸ ᱠᱟᱱᱟ ᱩᱱ ᱥᱚᱢᱚᱭ ᱫᱚ ᱚᱱᱟ ᱥᱮᱨᱢᱟ ᱠᱚ ᱟᱹᱜᱩᱭᱮᱫ ᱠᱟᱱ ᱛᱟᱦᱮᱱᱟ ᱡᱟᱦᱟᱸ ᱥᱮᱨᱢᱟ ᱫᱚ ᱠᱟᱹᱢᱤ ᱠᱚ ᱵᱟᱝ ᱛᱟᱦᱮᱱᱟ ᱚᱝᱠᱟ ᱚᱲᱟᱜ ᱠᱚᱨᱮᱱᱟᱜ ᱪᱮᱫᱟᱜ ᱡᱮ ᱜᱚᱴᱟ ᱧᱤᱫᱟᱹ ᱦᱩᱭᱩᱜ ᱠᱟᱱ ᱛᱟᱦᱮᱱ ᱠᱷᱟᱡ ᱫᱚ ᱮᱱᱛᱮᱜ ᱚᱱᱟ ᱫᱚ ᱵᱮᱸᱜᱮᱫ ᱦᱩᱭᱩᱜ-ᱟ ᱜᱚᱴᱟ ᱧᱤᱫᱟᱹ ᱛᱚ ᱟᱨ ᱫᱚᱥᱟᱨ ᱫᱤᱱ ᱢᱟ ᱡᱟᱹᱯᱤᱫ ᱦᱩᱭᱩᱜ-ᱟ ᱛᱚ ᱟᱹᱜᱩᱭᱮᱫ ᱠᱟᱱ ᱛᱟᱦᱮᱱ ᱜᱮᱭᱟ ᱠᱚ ᱟᱫᱚ ᱩᱱᱤ ᱵᱤᱠᱨᱚᱢ ᱢᱟᱨᱟᱱᱰᱤ ᱵᱮᱱ ᱟᱸᱡᱚᱢ ᱠᱟᱹᱫᱤ
ᱦᱮᱸ ᱜᱚᱝᱠᱮ ᱟᱨ ᱟᱸᱡᱚᱢ ᱵᱟᱲᱟ ᱠᱟᱫᱮᱭᱟᱞᱤᱧ
ᱟᱹᱰᱤ ᱢᱚᱸᱡᱽ ᱦᱚᱲᱮ ᱛᱟᱦᱮᱸ ᱠᱟᱱᱟ ᱦᱳᱭ ᱦᱳᱭ ᱟᱨ ᱩᱱᱤ ᱫᱚ ᱱᱚᱛᱮ ᱦᱚᱸ ᱱᱚᱛᱮ ᱟᱞᱮ ᱥᱮᱫ ᱨᱮᱱ ᱜᱮᱭ ᱛᱟᱦᱮᱸ ᱠᱟᱱᱟ ᱩᱱᱤ ᱫᱚ
ᱟᱪᱪᱷᱟ ᱟᱪᱪᱷᱟ ᱟᱪᱪᱷᱟ
ᱠᱷᱚᱡ ᱫᱚ ᱯᱚᱧᱪᱟᱥ ᱠᱤᱞᱳᱢᱤᱴᱟᱨ ᱜᱟᱱ ᱦᱩᱭᱩᱜ-ᱟ
ᱜᱚᱝᱠᱮ ᱩᱱᱤ ᱫᱚ ᱜᱚᱛᱚᱭᱱᱟᱭ ᱥᱮ ᱢᱮᱱᱟᱭ ᱜᱮᱭᱟᱭ